ᱟᱸᱡᱚᱢ ᱚᱜ ᱠᱟᱱᱟ ᱤᱧᱟᱜ
ᱦᱮᱸ ᱜᱚᱝᱠᱮ ᱟᱸᱡᱚᱢᱚᱜ ᱠᱟᱱ ᱛᱟᱹᱵᱤᱱᱟ ᱞᱟᱹᱭ ᱵᱤᱱ ᱦᱮᱸ ᱜᱚᱢᱠᱮ ᱟᱸᱡᱚᱢᱚᱜ ᱠᱟᱱ ᱛᱟᱵᱤᱱᱟ᱾
ᱦᱳᱭ ᱦᱳᱭ ᱜᱚᱝᱠᱮ ᱟᱹᱰᱤ ᱟᱭᱢᱟ ᱥᱟᱨᱦᱟᱣ ᱟᱫᱚ ᱜᱚᱝᱠᱮ ᱪᱮᱫ ᱵᱮᱱ ᱪᱮᱠᱟᱭᱮᱫᱟ ᱱᱤᱛ ᱚᱠᱛᱚ ᱫᱚ?
ᱱᱤᱛ ᱚᱠᱛᱚ ᱫᱚ ᱜᱚᱢᱠᱮ ᱡᱚᱢ ᱵᱟᱲᱟ ᱠᱟᱛᱮᱫ ᱫᱩᱲᱩᱵ ᱡᱤᱨᱟᱹᱣ ᱦᱩᱭ ᱟᱠᱟᱱᱟ᱾
ᱟᱪᱪᱷᱟ ᱟᱪᱪᱷᱟ ᱜᱚᱝᱠᱮ ᱟᱹᱰᱤ ᱱᱟᱯᱟᱭ ᱜᱚᱝᱠᱮ ᱟᱹᱞᱤᱧ ᱫᱚ ᱛᱷᱚᱲᱟ ᱡᱚᱢ ᱧᱩ ᱠᱚᱫᱚ ᱵᱟᱝ ᱵᱟᱡᱟᱨ ᱥᱮᱫ ᱪᱟᱞᱟᱣ ᱦᱩᱭ ᱞᱮᱱᱟ ᱟᱫᱚ ᱱᱤᱛᱜᱮ ᱦᱮᱡ ᱦᱩᱭᱱᱟ ᱟᱫᱚ ᱡᱚᱢᱟᱜ ᱠᱚ ᱟᱹᱜᱩ ᱵᱟᱲᱟ ᱦᱩᱭ ᱠᱟᱱᱟ ᱚᱱᱟᱜᱮ ᱦᱟᱸᱜ ᱡᱚᱢ ᱦᱩᱭᱩᱜᱼᱟ᱾ ᱟᱫᱚ ᱱᱚᱣᱟᱜᱮ ᱟᱫᱚ ᱟᱵᱮᱱ ᱟᱵᱮᱱ ᱜᱮ ᱪᱮᱫ ᱠᱚᱵᱮᱱ ᱪᱤᱠᱟᱹ ᱵᱟᱲᱟᱭᱮᱫᱟ? ᱱᱚᱣᱟ ᱫᱟᱜ ᱡᱟᱹᱯᱩᱫ ᱫᱤᱱ ᱨᱮ ᱥᱮ ᱟᱯᱮ ᱥᱮᱫ ᱫᱚ ᱵᱟᱭ ᱡᱟᱹᱯᱩᱫ ᱮᱫᱟ᱾
ᱦᱮᱸ ᱱᱤᱛᱜᱮ ᱫᱟᱜ ᱮᱫ ᱛᱟᱦᱮᱸ ᱠᱟᱱᱟᱭ ᱱᱤᱛ ᱜᱮ ᱛᱚ ᱯᱟᱸᱪ ᱢᱤᱱᱤᱴ ᱜᱟᱱ ᱦᱩᱭᱱᱟ ᱵᱚᱱᱫᱚ ᱠᱮᱫᱟᱭ᱾ ᱦᱮᱸᱥᱮ
ᱟᱪᱪᱷᱟ ᱟᱪᱪᱷᱟ ᱚ ᱟᱫᱚ ᱟᱞᱮ ᱥᱮᱫ ᱫᱚ ᱜᱚᱝᱠᱮ ᱱᱤᱛ ᱫᱚ ᱫᱟᱜ ᱮ ᱠᱟᱱ ᱜᱮᱭᱟ ᱟᱨ ᱫᱟᱜ ᱡᱟᱹᱯᱩᱫ ᱠᱚ ᱦᱩᱭᱩᱜ ᱠᱟᱱ ᱜᱮᱭᱟ ᱟᱞᱮ ᱥᱮᱫ ᱫᱚ ᱟᱫᱚ ᱟᱹᱵᱤᱱ ᱵᱤᱱ ᱢᱮᱱ ᱠᱮᱫᱟ ᱟᱯᱮ ᱥᱮᱫ ᱫᱚ ᱫᱟᱜ ᱦᱚᱸᱭ ᱫᱟᱜ ᱮ ᱠᱟᱱ ᱜᱮᱭᱟ ᱟᱫᱚ ᱢᱮᱱᱠᱷᱟᱱ ᱱᱚᱝᱠᱟ ᱡᱟᱹᱯᱩᱫ ᱫᱷᱟᱹᱵᱤᱡ ᱫᱚ ᱵᱟᱝ ᱥᱮ ᱪᱮᱫ ᱞᱮᱠᱟ ᱜᱚᱝᱠᱮ?
ᱦᱮᱸ ᱡᱟᱹᱯᱩᱫ ᱩᱛᱟᱹᱨ ᱠᱟᱫᱟᱭ ᱮᱠᱵᱟᱨᱮ
ᱮᱠᱮ ᱵᱟᱨ ᱡᱟᱹᱯᱩᱫ ᱩᱛᱟᱹᱨ
ᱦᱮᱸ
ᱦᱳᱭ ᱜᱚᱝᱠᱮ ᱫᱟᱜ ᱫᱤᱱ ᱦᱚᱸ ᱞᱟᱜᱟᱣ ᱠᱟᱱ ᱜᱮᱭᱟ ᱟᱫᱚ ᱡᱟᱹᱯᱩᱫ ᱫᱚ ᱱᱚᱣᱟ ᱫᱚ ᱥᱟᱵᱷᱟᱵᱤᱠ ᱠᱟᱱ ᱛᱟᱵᱚᱱᱟ ᱚᱱᱟ ᱠᱷᱟᱹᱛᱤᱨ ᱛᱮ ᱟᱨ ᱵᱟᱭ ᱡᱟᱹᱯᱩᱫ ᱞᱮᱠᱷᱟᱱ ᱪᱟᱥ ᱦᱚᱸ ᱵᱟᱝ ᱞᱟᱜᱟᱜᱼᱟ ᱥᱮ, ᱥᱮ ᱵᱟᱝ ᱜᱟᱱᱚᱜ ᱟᱥᱮ ᱜᱚᱝᱠᱮ ᱚᱱᱟ ᱞᱟᱹᱜᱤᱫ ᱟᱫᱚ ᱜᱚᱝᱠᱮ ᱢᱟ ᱛᱚᱵᱮ ᱪᱮᱫ ᱥᱟᱛᱟᱢ ᱱᱤᱭᱮᱹ ᱞᱟᱝ ᱜᱟᱞᱢᱟᱨᱣ-ᱟ ᱛᱷᱚᱲᱟ ᱞᱟᱝ ᱡᱩᱫᱤ ᱵᱮᱱ ᱞᱟᱹᱭ ᱞᱮᱠᱷᱟᱱ ᱵᱷᱟᱹᱜᱤ ᱦᱩᱭ ᱠᱚᱜᱼᱟ?
ᱟ ᱥᱟᱛᱟᱢ ᱫᱚ ᱨᱚᱲ ᱨᱚᱲ ᱛᱮᱜᱮ ᱥᱟᱛᱟᱢ ᱫᱚ ᱠᱚᱫᱚ ᱦᱟᱸᱜ ᱩᱰᱩᱠᱚᱜᱼᱟ᱾ ᱢᱮᱱᱠᱷᱟᱱ ᱱᱤᱛᱚᱜ ᱡᱟᱦᱟᱸ ᱨᱚᱲ ᱨᱮᱱᱟᱜ ᱫᱚ ᱡᱟᱦᱟᱸᱞᱤᱧ ᱩᱭᱦᱟᱹᱨ ᱵᱟᱲᱟᱭᱮᱫᱟ ᱡᱮᱹ ᱠᱟᱹᱴᱤᱡ ᱠᱟᱹᱴᱤᱡ ᱢᱟᱹᱭ ᱜᱤᱫᱽᱨᱟᱹ ᱥᱮ ᱵᱟᱹᱵᱩ ᱜᱤᱫᱽᱨᱟᱹ ᱠᱚᱠᱚ ᱚᱞᱯᱚ ᱵᱚᱭᱮᱥ ᱠᱚᱨᱮ ᱠᱚ ᱡᱟᱶᱟᱭᱚᱜ ᱠᱟᱱᱟ ᱥᱮᱠᱚ ᱵᱟᱯᱞᱟᱜ ᱠᱟᱱ ᱫᱚ ᱟᱫᱚ ᱚᱱᱟ ᱠᱚ ᱵᱟᱨᱮᱛᱮ ᱟᱹᱵᱤᱱ ᱡᱩᱫᱤ ᱢᱤᱫ ᱵᱟᱨ ᱠᱟᱛᱷᱟ ᱵᱤᱱ ᱜᱟᱞᱚᱪ ᱠᱮᱭᱟ ᱱᱟᱯᱟᱭ ᱠᱚᱜᱼᱟ᱾
ᱦᱮᱸ ᱜᱚᱝᱜᱮ ᱥᱟᱛᱟᱢ ᱫᱚ ᱥᱮ ᱠᱟᱛᱷᱟ ᱫᱚ ᱟᱹᱰᱤ ᱱᱟᱯᱟᱭ ᱵᱮᱱ ᱨᱟᱠᱟᱵ ᱠᱮᱜᱼᱟ᱾ ᱠᱟᱛᱷᱟ ᱫᱚ ᱱᱚᱝᱠᱟ ᱠᱟᱱᱟ ᱡᱮᱹ ᱜᱚᱝᱠᱮ ᱟᱵᱚ ᱡᱟᱦᱟᱸᱭ ᱢᱟᱹᱭ ᱵᱟᱹᱵᱩ ᱛᱟᱠᱚ ᱠᱟᱹᱴᱤᱡ ᱠᱟᱹᱴᱤᱡ ᱡᱟᱦᱟᱸᱭ ᱠᱚ ᱡᱟᱶᱟᱭ ᱵᱟᱹᱦᱩᱜ ᱠᱟᱱ ᱛᱟᱵᱚᱱᱟ ᱩᱱᱠᱩ ᱫᱚ ᱩᱱᱠᱩᱣᱟᱜ ᱚᱲᱟᱜ ᱥᱮ ᱟᱠᱚᱣᱟᱜ ᱥᱤᱠᱷᱱᱟᱹᱛ ᱨᱮᱭᱟᱜ ᱚᱵᱷᱟᱵᱽ ᱠᱟᱱᱟ ᱱᱚᱶᱟ ᱫᱚ ᱢᱤᱫᱴᱟᱝ᱾ ᱪᱮᱫᱟᱜ ᱡᱮᱹ ᱢᱤᱫᱴᱮᱱ ᱥᱤᱠᱠᱷᱤᱛᱚ ᱜᱤᱫᱽᱨᱟᱹ ᱥᱮ ᱥᱤᱠᱠᱷᱤ ᱛᱚ ᱚᱲᱟᱜ ᱨᱮᱱ ᱯᱷᱮᱢᱮᱞᱤ ᱨᱮ ᱡᱟᱦᱟᱸ ᱯᱚᱨᱤᱵᱟᱨ ᱛᱟᱦᱮᱱᱟ ᱥᱮ ᱜᱷᱟᱸᱨᱚᱡᱽ ᱥᱤᱠᱠᱷᱤᱛᱚ ᱜᱷᱟᱸᱨᱚᱡᱽ ᱵᱚᱱ ᱢᱮᱱ ᱞᱮᱠᱷ ᱠᱷᱟᱱ ᱦᱮᱸ ᱛᱚ ᱩᱱᱠᱩ ᱱᱚᱝᱠᱟᱱ ᱚᱲᱟᱜ ᱨᱮᱫᱚ ᱱᱚᱣᱟ ᱠᱚᱫᱚ ᱡᱟᱹᱥᱛᱤ ᱠᱟᱭ ᱛᱮ ᱫᱚ ᱵᱟᱝ ᱧᱮᱞ ᱧᱟᱢᱚᱜ ᱜᱮᱭᱟ ᱛᱚ ᱚᱱᱟ ᱠᱷᱟᱹᱛᱤᱨ ᱛᱮ ᱟᱵᱚ ᱞᱟᱦᱟᱨᱮ ᱥᱤᱠᱷᱱᱟᱹᱛ ᱦᱩᱭᱩᱜ ᱫᱚᱨᱠᱟᱨᱚᱜ ᱠᱟᱱᱟ ᱛᱚ ᱛᱟᱦᱚᱞᱮ ᱠᱷᱟᱱ ᱜᱮ ᱱᱚᱣᱟ ᱠᱚᱨᱮᱱᱟᱜ ᱥᱚᱢᱚᱥᱥᱟ ᱠᱚᱫᱚ ᱢᱮᱴᱟᱜ ᱛᱟᱵᱚᱱᱟ ᱦᱚᱭ ᱥᱮ ᱜᱚᱝᱠᱮ ᱪᱮᱫ ᱞᱮᱠᱟ?
ᱮᱠᱫᱚᱢ ᱮᱠᱟᱞ ᱡᱚᱛᱷᱟᱛ ᱮᱠᱮᱵᱟᱨᱮ ᱥᱟᱹᱨᱤᱭᱟᱱᱟᱜ ᱠᱟᱛᱷᱟ ᱜᱮᱵᱤᱱ ᱞᱟᱹᱭ ᱠᱮᱫᱟ ᱜᱚᱝᱠᱮ ᱱᱚᱣᱟ ᱠᱚᱨᱮᱱᱟᱜ ᱢᱩᱞ ᱫᱚ ᱦᱩᱭᱩᱜ ᱠᱟᱱ ᱛᱟᱵᱚᱱᱟ ᱥᱮᱪᱮᱫ᱾ ᱟᱨ ᱟᱵᱚ ᱥᱟᱱᱛᱟᱲ ᱥᱟᱶᱛᱟ ᱨᱮ ᱡᱟᱦᱟᱸ ᱫᱚ ᱡᱷᱚᱛᱚ ᱠᱷᱚᱱ ᱛᱟᱭᱱᱚᱢ ᱨᱮ ᱢᱮᱱᱟᱜ ᱵᱚᱱᱟ ᱮᱴᱟᱜ ᱦᱚᱲ ᱠᱚ ᱠᱷᱚᱱ ᱫᱚ, ᱚᱱᱟ ᱠᱷᱟᱹᱛᱤᱨ ᱜᱮ ᱱᱚᱝᱠᱟᱱ ᱟᱜ ᱠᱟᱹᱢᱤ ᱫᱚ ᱦᱩᱭᱩᱜ ᱠᱟᱱᱟ ᱟᱨ ᱚᱱᱟ ᱥᱟᱶ ᱛᱮᱞᱤᱧ ᱞᱟᱹᱭᱫᱟ ᱜᱚᱝᱠᱮ ᱟᱨ ᱱᱚᱣᱟ ᱨᱮᱱᱟᱜ ᱢᱩᱞ ᱥᱚᱢᱚᱥᱥᱟ ᱫᱚ ᱦᱩᱭᱩᱜ ᱠᱟᱱᱟ ᱡᱟᱦᱟᱸᱭ ᱡᱚᱠᱷᱚᱱ ᱜᱤᱫᱽᱨᱟᱹ ᱮ ᱜᱟᱹᱰᱤᱭᱟᱱᱟᱜ ᱜᱟᱭᱤᱰ ᱥᱮ ᱫᱤᱥ ᱦᱩᱫᱤᱥ ᱠᱚ ᱵᱟᱠᱚ ᱧᱟᱢᱟ ᱛᱚᱠᱷᱚᱱ ᱜᱮ ᱱᱚᱝᱠᱟᱱᱟᱜ ᱠᱟᱹᱢᱤ ᱦᱚᱨᱟ ᱠᱚᱫᱚ ᱠᱚ ᱠᱚᱨᱟᱣᱟ ᱵᱟᱝᱛᱮ᱾
ᱦᱳᱭ ᱜᱚᱝᱠᱮ ᱦᱳᱭ, ᱱᱚᱣᱟ ᱫᱚ ᱱᱚᱝᱠᱟ ᱜᱮ ᱠᱟᱱᱟ᱾ ᱚᱱᱟ ᱢᱟ ᱦᱮᱸ ᱜᱮ ᱢᱮᱱᱠᱷᱟᱱ ᱡᱟᱦᱟᱸᱟᱱ ᱚᱱᱟᱞᱟᱝ ᱢᱮᱱᱠᱮᱫ ᱞᱟᱦᱟᱨᱤᱧ ᱢᱮᱱ ᱠᱮᱫ ᱥᱮᱪᱮᱫ ᱚᱱᱟ ᱢᱟ ᱴᱷᱤᱠ ᱜᱮ ᱮᱸ ᱟᱨ ᱱᱚᱣᱟ ᱦᱚᱸ ᱢᱤᱫᱴᱟᱝ ᱛᱷᱚᱲᱟ ᱥᱮᱪᱮᱫ ᱪᱷᱟᱲᱟ ᱦᱚᱸ ᱠᱤᱪᱷᱩ ᱞᱟᱦᱟᱛᱮ ᱚᱱᱠᱟᱱ ᱩᱭᱦᱟᱹᱨ ᱵᱷᱟᱵᱱᱟ ᱦᱚᱲ ᱢᱮᱱᱟᱜ ᱠᱚ ᱛᱟᱦᱮᱸ ᱠᱟᱱᱟ ᱥᱮ ᱚᱱᱠᱟᱱ ᱩᱭᱦᱟᱹᱨ ᱵᱷᱟᱵᱽ ᱨᱮᱱ ᱦᱚᱲ ᱠᱚ ᱛᱟᱦᱮᱸ ᱠᱟᱱᱟ ᱡᱟᱦᱟᱸ ᱡᱚ ᱟᱹᱰᱤ ᱞᱟᱯᱷᱟᱝ ᱛᱟᱦᱮᱱ ᱛᱟᱠᱚᱣᱟ ᱢᱮᱱᱫᱚ ᱟᱡ ᱵᱟᱭ ᱯᱟᱲᱦᱟᱣ ᱠᱟᱱ ᱛᱮᱫᱚ ᱟᱡᱨᱮᱱ ᱢᱟᱹᱭ ᱵᱤᱴᱤ ᱥᱮ ᱢᱟᱹᱭ ᱵᱟᱹᱵᱩ ᱛᱟᱠᱚ ᱫᱚᱭ ᱯᱟᱲᱦᱟᱣ ᱦᱚᱪᱚ ᱠᱚᱜᱮᱭᱟ, ᱚᱱᱠᱟᱱ ᱚ ᱚᱱᱠᱟᱱ ᱚᱲᱟᱜ ᱨᱮᱱ ᱜᱮ ᱜᱚᱝᱠᱮ ᱤᱧᱦᱚᱸ ᱠᱟᱹᱱᱟᱹᱧ ᱢᱮᱱ ᱫᱚ ᱥᱟᱵ ᱠᱟᱜ ᱢᱮ ᱜᱚᱝᱠᱮ ᱤᱧ ᱵᱟᱵᱟ ᱦᱚᱸ ᱟᱹᱰᱤ ᱟᱸᱴ ᱫᱚ ᱤᱧ ᱵᱟᱵᱟ ᱦᱚᱸ ᱴᱮᱱ ᱫᱷᱟᱹᱵᱤᱡ ᱮ ᱯᱟᱲᱦᱟᱣ ᱠᱟᱫᱟ ᱟᱨ ᱤᱧ ᱜᱚᱜᱚ ᱦᱚᱸ ᱮᱭᱤᱴ ᱦᱟᱹᱵᱤᱡ ᱯᱟᱲᱦᱟᱣ ᱠᱟᱜᱼᱟ, ᱟᱨ ᱚᱱᱠᱟ ᱜᱮ ᱵᱚᱞᱮ ᱩᱸ ᱟᱨ ᱤᱧ ᱫᱟᱫᱩ ᱫᱚ ᱯᱷᱳᱨ ᱦᱟᱹᱵᱤᱡ ᱯᱟᱲᱦᱟᱣ ᱠᱟᱜᱼᱟ, ᱛᱚ ᱱᱚᱜ-ᱚᱱᱠᱟ ᱟᱞᱤᱧᱟᱜ ᱫᱚ ᱠᱷᱩᱵ ᱮᱠᱴᱟ ᱚᱱᱠᱟ ᱥᱤᱠᱷ ᱠᱠᱷᱤᱛᱚ ᱯᱷᱮᱢᱮᱞᱤ ᱢᱟᱱᱮ ᱥᱤᱠᱠᱷᱤᱛᱚ ᱵᱚᱞᱮ ᱱᱚᱝᱠᱟᱱ ᱢᱟᱱᱮ ᱩᱪᱪᱚ ᱥᱤᱠᱠᱷᱤᱛᱚ ᱯᱷᱮᱢᱮᱞᱤ ᱫᱚ ᱵᱟᱝ ᱠᱟᱱ ᱛᱟᱞᱮᱭᱟ ᱢᱮᱱᱠᱷᱟᱱ ᱮᱸ ᱱᱤᱛ ᱚᱠᱛᱚ ᱵᱷᱟᱵᱮ ᱡᱟᱦᱟᱸ ᱩᱭᱦᱟᱹᱨ ᱵᱷᱟᱵᱽᱱᱟᱧ ᱤᱧ ᱜᱚᱜᱚ ᱤᱧ ᱵᱟᱵᱟ ᱛᱟᱹᱠᱤᱱᱟᱜ ᱫᱚ ᱛᱚ ᱚᱱᱟᱫᱚ ᱤᱧ ᱢᱚᱱᱮ ᱠᱮᱭᱟ ᱡᱮ ᱟᱹᱰᱤ ᱞᱟ ᱯᱷᱟᱝ ᱜᱮᱭᱟ, ᱪᱮᱫᱟᱜ ᱡᱮ ᱤᱧ ᱡᱩᱫᱤ ᱩᱱᱠᱤᱱᱟᱜ ᱩᱭᱦᱟᱹᱨ ᱵᱷᱟᱵᱽᱱᱟ ᱵᱟᱝ ᱛᱟᱦᱮᱱ ᱠᱷᱟᱱ ᱚᱱᱠᱟ ᱛᱷᱟ ᱚᱞᱮ ᱯᱟᱞᱮ ᱤᱧ ᱦᱚᱸ ᱵᱟᱹᱧ ᱯᱟᱲᱦᱟᱣ ᱠᱚᱜ-ᱟ᱾ ᱟᱨ ᱤᱧᱦᱚᱸ ᱯᱟᱞᱮ ᱱᱚᱝᱠᱟᱱ ᱡᱟᱭᱜᱟ ᱠᱚᱨᱮ ᱵᱟᱹᱧ ᱴᱷᱟᱶ ᱠᱚᱨᱮ ᱥᱮ ᱵᱟᱹᱧ ᱦᱮᱡ ᱫᱟᱲᱮ ᱠᱚᱣᱟ ᱥᱮ ᱮᱸ ᱢᱮᱱᱫᱚ ᱟᱨᱚ ᱱᱚᱣᱟ ᱨᱟᱥᱛᱟ ᱫᱚ ᱪᱟᱞᱟᱜ ᱠᱟᱱ ᱜᱮᱭᱟ ᱱᱤᱛ ᱦᱵᱤᱡ ᱛᱮᱫᱚ ᱟᱫᱚ ᱫᱮᱠᱷᱟ ᱡᱟᱠ ᱛᱤᱱᱟᱹᱜ ᱥᱟᱺᱜᱤᱧ ᱪᱟᱞᱟᱜᱼᱟ᱾ ᱥᱮ ᱜᱚᱝᱠᱮ ᱪᱮᱫ ᱵᱮᱱ ᱢᱮᱱ ᱮᱫᱟ?
ᱮᱠᱫᱚᱢ ᱮᱠᱫᱚᱢ᱾ ᱱᱚᱣᱟ ᱫᱚ ᱡᱟᱦᱟᱸ ᱵᱮᱱ ᱞᱟᱹᱭ ᱠᱮᱜᱼᱟ ᱟᱵᱮᱱ ᱨᱮᱱ ᱭᱩ ᱵᱟᱵᱟ ᱠᱚ ᱢᱟᱫᱽᱫᱷᱚᱢᱤᱠ ᱫᱷᱟᱹᱨᱤᱡ ᱠᱚᱠᱚ ᱪᱟᱞᱟᱣ ᱞᱮᱱᱟ ᱴᱮᱱ ᱥᱴᱮᱱᱰᱟᱨᱵ ᱫᱷᱟᱹᱨᱤᱡ, ᱛᱚ ᱤᱱᱟᱹ ᱨᱮᱦᱚᱸ ᱞᱟᱹᱠᱛᱤ ᱠᱟᱱᱟ ᱱᱚᱣᱟ ᱦᱚᱸ ᱠᱷᱩᱵ ᱩᱱ ᱵᱤᱫᱟᱹᱞ ᱨᱮᱫᱚ ᱱᱚᱣᱟ ᱦᱚᱸ ᱠᱷᱩᱵ ᱠᱚᱢ ᱫᱚ ᱵᱟᱝ ᱠᱟᱱᱟ, ᱦᱮᱸ ᱥᱮ? ᱚᱱᱟ ᱠᱷᱟᱹᱛᱤᱨ ᱜᱮ ᱟᱹᱵᱤᱱ ᱫᱚ ᱴᱷᱤᱠ ᱠᱟᱛᱷᱟ ᱜᱮᱵᱤᱱ ᱢᱮᱱ ᱠᱟᱫᱟ᱾
ᱚᱱᱟ ᱥᱟᱶᱛᱮ ᱟᱨ ᱮᱠᱮᱵᱟᱨᱮ ᱡᱟᱦᱟᱸᱭ ᱵᱟᱠᱚ ᱯᱟᱲᱦᱟᱣ ᱠᱟᱱᱟ ᱩᱱᱠᱩᱣᱟᱜ ᱜᱮ ᱵᱟᱹᱲᱛᱤ ᱠᱟᱭᱛᱮ ᱥᱚᱢᱚᱥᱥᱟ ᱫᱚ᱾ ᱩᱱᱠᱩ ᱠᱚᱜᱮ ᱡᱩᱫᱤ ᱱᱤᱡᱮ ᱜᱮ ᱵᱟᱠᱚ ᱵᱟᱲᱟᱭᱟ ᱚᱞ ᱯᱟᱲᱦᱟᱣ ᱡᱫᱤ ᱠᱟᱛᱮᱫ, ᱚᱞ ᱯᱟᱲᱦᱟᱣ ᱪᱮᱫ ᱪᱮᱫ ᱵᱮᱯᱟᱨ ᱦᱩᱭᱩᱜᱼᱟ, ᱦᱮᱸ ᱥᱮ, ᱥᱠᱩᱞ ᱠᱚᱨᱮ ᱢᱟᱥ ᱴᱟᱨ ᱠᱚ ᱥᱟᱞᱟᱜ ᱪᱤᱠᱟᱹᱛᱮ ᱨᱚᱯᱚᱲ ᱦᱩᱭᱩᱜᱼᱟ ᱥᱮ ᱦᱚᱸᱥᱯᱤᱴᱟᱞ ᱠᱚᱨᱮ ᱪᱟᱞᱟ ᱪᱟᱞᱟᱣ ᱠᱟᱛᱮᱫ ᱪᱤᱠᱟᱹᱛᱮ ᱠᱚᱢᱤᱭᱩᱱᱤᱠᱮᱥᱚᱱ ᱦᱩᱭᱩᱜᱼᱟ, ᱚᱱᱟ ᱨᱮᱱᱟᱜ ᱡᱩᱫᱤ ᱜᱮᱭᱟᱱ ᱜᱮ ᱟᱹᱠᱤᱞ ᱜᱮ ᱵᱟᱝ ᱛᱟᱦᱮᱱ ᱛᱟᱠᱚᱣᱟ, ᱛᱚ ᱱᱚᱝᱠᱟᱱᱟᱜ ᱮᱸ ᱠᱟᱱᱰᱚ ᱢᱟ ᱜᱷᱚᱴᱟᱜ ᱜᱮᱭᱟ ᱥᱮ᱾
ᱦᱳᱭ ᱜᱚᱝᱠᱮ ᱠᱟᱛᱷᱟ ᱫᱚ ᱟᱹᱰᱤ ᱱᱟᱯᱟᱭ ᱜᱮᱵᱮᱱ ᱢᱮᱱ ᱠᱮᱫᱮᱜᱼᱟ᱾ ᱦᱮᱸ ᱦᱳᱭ ᱜᱚᱝᱠᱮ ᱚᱱᱠᱟ ᱜᱮ ᱱᱚᱜᱼᱚᱭ ᱡᱟᱦᱟᱸ ᱧᱮᱞ ᱧᱟᱢᱚᱜ ᱠᱟᱱᱟ ᱮᱸ ᱡᱟᱦᱟᱸ ᱠᱟᱛᱷᱟ ᱵᱟᱨᱛᱟ ᱠᱚ ᱚᱸ ᱡᱚᱠᱷᱚᱱ ᱟᱵᱚ ᱨᱮᱱ ᱜᱚᱜᱚ ᱵᱟᱵᱟ ᱠᱚ ᱱᱚᱝᱠᱟ ᱢᱮᱱᱟᱜ ᱠᱚᱜᱮᱭᱟ ᱟᱭᱢᱟ ᱦᱚᱲ ᱜᱮ ᱡᱮ ᱱᱩᱠᱩ ᱠᱩ ᱢᱮᱱ ᱜᱮᱭᱟ, ᱤᱧ ᱜᱚᱜᱚ ᱡᱟᱦᱟᱸ ᱥᱮ ᱟᱨᱦᱚᱸ ᱟᱞᱮ ᱟᱥᱮ ᱯᱟᱥᱮ ᱟᱛᱩ ᱨᱮᱱ ᱡᱟᱦᱟᱸᱭ ᱦᱚᱲ ᱠᱚᱠᱚ ᱢᱮᱱ ᱜᱮᱭᱟ ᱡᱮ ᱢᱟᱹᱭ ᱛᱟᱹᱠᱤᱱ ᱥᱮ ᱵᱟᱹᱵᱩ ᱛᱟᱹᱠᱤᱱ ᱟᱫᱚ ᱢᱟᱱᱮ ᱟᱹᱞᱤᱧ ᱫᱚ ᱵᱟᱨᱦᱮ ᱨᱮ ᱵᱟᱱᱟ ᱦᱚᱲ ᱜᱮᱞᱤᱧ ᱛᱟᱦᱮᱱᱟ ᱛᱚ, ᱟᱫᱚ ᱚᱱᱟ ᱠᱷᱟᱹᱛᱤᱨ ᱛᱮ ᱟᱫᱚ ᱠᱚ ᱢᱮᱱ ᱜᱮᱭᱟ ᱟᱛᱳ ᱴᱚᱞᱟ ᱨᱮᱱ ᱠᱚᱨᱮᱱ ᱡᱟᱦᱟᱸᱭ, ᱥᱟᱵ ᱠᱟᱜ ᱢᱮ ᱵᱟᱲᱟᱭ ᱜᱮᱭᱟᱵᱚᱱ ᱡᱩᱫᱤ ᱠᱤᱪᱷᱩ ᱱᱟᱥᱮᱱᱟᱜ ᱵᱚᱱ ᱞᱟᱦᱟ ᱞᱮᱱᱠᱷᱟᱱ ᱫᱚ ᱱᱚᱡᱚᱨ ᱫᱚ ᱞᱟᱜᱟᱜ ᱜᱮᱭᱟ᱾ ᱛᱚ ᱚᱱᱟ ᱠᱷᱟᱹᱛᱤᱨ ᱛᱮ ᱱᱚᱝᱠᱟ ᱡᱮ ᱟᱵᱚ ᱡᱩᱫᱤ ᱯᱩᱨᱟᱹ ᱯᱩᱨᱤ ᱡᱩᱫᱤ ᱵᱟᱨᱦᱮ ᱨᱮᱜᱮ ᱵᱚᱱ ᱛᱟᱦᱮᱱ ᱠᱷᱟᱱᱡ ᱥᱮ, ᱛᱮ ᱚᱲᱟᱜ ᱨᱮᱱ ᱥᱮ ᱚᱲᱟᱜ ᱨᱮᱱ ᱫᱚ ᱪᱮᱫ ᱵᱟᱠᱚ ᱢᱮᱱᱟ ᱢᱮᱱᱠᱷᱟᱱ ᱟᱛᱳ ᱠᱚᱨᱮᱱ ᱟᱭᱢᱟ ᱨᱚᱠᱚᱢ ᱟᱸ ᱟ ᱚᱲᱟᱜ ᱨᱮ ᱚᱥᱟᱱᱛᱤ ᱞᱟᱜᱟᱣ ᱨᱮᱱᱟᱜ ᱠᱚ ᱪᱮᱥᱴᱟᱭᱟ, ᱡᱮ ᱱᱚᱝᱠᱟ ᱢᱟᱹᱭ ᱥᱮ ᱵᱟᱹᱵᱩ ᱛᱟᱹᱠᱤᱱ ᱫᱚ ᱵᱟᱨᱦᱮ ᱨᱮ ᱢᱮᱱᱟᱜ ᱠᱤᱱᱟᱹ ᱚᱸᱰᱮ ᱪᱮᱫ ᱠᱤᱱ ᱪᱠᱟᱹᱭᱮᱫᱟ ᱵᱟᱲᱟᱭᱟᱢ ᱤᱧ ᱤᱧ ᱧᱮᱞ ᱧᱟᱢ ᱠᱮᱫ ᱠᱤᱱᱟᱹ ᱾ ᱤᱧ ᱫᱚ ᱵᱟᱹᱵᱩ ᱥᱮ ᱢᱟᱹᱭ ᱱᱚᱸᱰᱮᱧ ᱧᱮᱞ ᱠᱮᱫᱮᱭᱟ ᱡᱮ ᱢᱤᱫᱴᱮᱱ ᱠᱚᱲᱟ ᱥᱟᱶ ᱥᱮ ᱤᱧ ᱱᱚᱝᱠᱟ ᱵᱚᱞᱮ ᱟᱨᱠᱤ ᱱᱟᱱᱟ ᱨᱚᱠᱚᱢ ᱯᱟᱲᱦᱟᱜ ᱵᱟᱫ ᱫᱤᱭᱮ ᱦᱟᱸᱰᱮ ᱵᱟᱝ ᱱᱚᱸᱰᱮ ᱦᱮ ᱚᱱᱠᱟ ᱠᱚᱨᱮ ᱫᱟᱲᱟ ᱵᱟᱲᱟᱭ ᱠᱟᱱᱟ ᱾ ᱦᱳᱭ, ᱦᱳᱭ ᱥᱮ ᱜᱚᱝᱠᱮ ᱱᱚᱝᱠᱟ ᱫᱚ ᱦᱩᱭᱩᱜ ᱜᱮᱭᱟ ᱥᱮ‌ ᱾
ᱮᱠᱫᱚᱢ ᱮᱠᱫᱚᱢ ᱡᱟᱦᱟᱸ ᱫᱚ ᱦᱤᱥᱟᱹ ᱫᱚ ᱟᱹᱰᱤ ᱵᱟᱹᱲᱛᱤᱭᱟ ᱟᱵᱚᱣᱟᱜ ᱥᱟᱶᱛᱟ ᱨᱮᱫᱚ ᱴᱷᱤᱠ ᱠᱟᱛᱷᱟ ᱜᱮᱵᱤᱱ ᱞᱟᱹᱭ ᱟᱠᱟᱫᱟ ᱾
ᱟᱫᱚ ᱤᱧ ᱜᱚᱜᱚ ᱦᱚᱸ ᱚᱱᱠᱟ ᱜᱮ ᱡᱚᱛᱷᱟᱛ ᱛᱮᱞᱟᱭ ᱮᱢᱟ ᱠᱚᱣᱟ ᱡᱮ ᱵᱟᱹᱵᱩ ᱥᱮ ᱢᱟᱹᱭ ᱞᱟᱹᱴᱩ ᱟᱠᱟᱱᱟ ᱱᱤᱛ ᱚᱠ ᱛᱚ ᱫᱚ ᱩᱱᱠᱩ ᱚᱱᱟᱜᱮ ᱵᱚᱭᱮᱥ ᱠᱟᱱ ᱛᱟᱠᱚᱣᱟ ᱾ ᱯᱟᱲᱦᱟᱜ ᱠᱟᱱᱟ ᱠᱤᱱ ᱥᱩᱫᱷᱩ ᱠᱤᱱ ᱥᱟᱨᱟᱫᱤᱱ ᱠᱤᱱ ᱯᱟᱲᱦᱟᱜ-ᱟ ᱠᱤ ᱾ ᱛᱷᱚᱲᱟ ᱛᱚ ᱢᱟᱭᱤᱱᱰ ᱯᱷᱨᱮᱥ ᱞᱟᱹᱜᱤᱫ ᱛᱚ ᱫᱟᱬᱟ ᱵᱟᱲᱟ ᱦᱚᱸ ᱫᱚᱨᱠᱟᱠ ᱜᱮᱭᱟ, ᱛᱚ ᱱᱚᱜ ᱱᱚᱝᱠᱟ ᱢᱤᱫᱴᱮᱱ ᱡᱚᱛᱷᱟᱛ ᱛᱮᱞᱟ ᱚᱱᱟ ᱠᱚ ᱚᱱᱟ ᱠᱚ ᱢᱮᱱ ᱠᱟᱛᱷᱮ ᱢᱟᱱᱮ ᱡᱩᱫᱤ ᱱᱚᱝᱠᱟ ᱠᱚ ᱢᱮᱱᱟ ᱚᱲᱟᱜ ᱨᱮᱱ ᱯᱷᱮᱢᱞᱤ ᱨᱮᱱ ᱦᱚᱲ ᱛᱚ ᱱᱚᱜ-ᱚ ᱱᱚᱣᱟ ᱜᱮ ᱢᱤᱫᱴᱮᱱ ᱟᱹᱰᱤ ᱱᱟᱯᱟᱭ ᱠᱟᱛᱷᱟ ᱵᱩᱡᱷᱟᱹᱜ-ᱟ ᱡᱮ ᱤᱧ ᱜᱚᱜᱚ ᱤᱧ ᱵᱟᱵᱟ ᱦᱚᱸ ᱩᱭᱦᱟᱹᱨ ᱵᱷᱟᱵᱽᱱᱟ ᱦᱚᱸ ᱱᱤᱛᱚᱜ ᱫᱩ ᱦᱟᱡᱟᱨ ᱪᱷᱟᱵᱽᱵᱤᱥ ᱥᱮ ᱱᱚᱝᱠᱟ ᱱᱟᱦᱟᱜ ᱡᱩᱜᱽ ᱥᱟᱞᱟᱜ ᱢᱤᱞᱟᱹᱜ ᱠᱟᱱᱟ ᱾ ᱛᱚ ᱱᱚᱜᱚ-ᱱᱟ ᱜᱮᱫᱚ ᱟᱹᱰᱤ ᱱᱟᱯᱟᱭ ᱜᱤᱧ ᱵᱩᱡᱷᱟᱹᱣᱟ ᱤᱧ ᱫᱚ ᱾
ᱮᱠᱫᱚᱢ ᱮᱠᱫᱚᱢ ᱾ ᱱᱚᱝᱠᱟ ᱜᱤ ᱡᱩᱫᱤ ᱟᱹᱛᱩ ᱫᱤᱥᱚᱢ ᱠᱚᱨᱮᱱ ᱡᱚᱛᱚ ᱜᱮᱠᱚ ᱟᱵᱚ ᱥᱟᱱᱛᱟᱲ ᱦᱳᱯᱳᱱ ᱦᱚᱲ ᱠᱚᱠᱚ ᱪᱤᱱᱛᱟᱹ ᱵᱷᱟᱵᱽᱱᱟ ᱠᱮᱭᱟ ᱩᱭᱦᱟᱹᱨ ᱫᱚ ᱵᱷᱟᱵᱽᱱᱟ ᱠᱮᱭᱟ ᱠᱚ ᱛᱟᱦᱚᱞᱮ ᱠᱷᱟᱱ ᱫᱚ ᱥᱟᱶᱛᱟ ᱟᱹᱰᱤ ᱜᱟᱱ ᱜᱮᱵᱚ ᱞᱟᱯᱷᱟᱝ ᱥᱮᱱ ᱵᱚ ᱞᱟᱦᱟ ᱤᱫᱤ ᱠᱚᱜ-ᱟ ᱵᱟᱝ ᱛᱮ ᱾
ᱦᱳᱭ ᱜᱚᱝᱠᱮ ᱦᱳᱭ ᱚᱱᱟ ᱫᱚ ᱚᱱᱠᱟ ᱜᱤ ᱾ ᱟ ᱟᱫᱚ ᱱᱤᱛ ᱚᱠᱛᱚ ᱡᱟᱦᱟᱸ ᱧᱮᱞᱚᱜ ᱠᱟᱱᱟ ᱥᱮ ᱚᱸᱜ-ᱚᱱᱟ ᱠᱚ ᱠᱷᱟᱹᱛᱤᱨ ᱛᱮ ᱟᱵᱩᱨᱮᱱ ᱮᱸ ᱜᱚᱜᱚ ᱵᱟᱵᱟ ᱥᱮ ᱚᱱᱠᱟ ᱥᱚᱢᱟᱡᱽ ᱨᱮᱱᱟᱜ ᱵᱚᱛᱚᱨ ᱥᱮ ᱚᱱᱠᱟᱱ ᱟᱠᱩ ᱯᱟᱨᱤᱵᱟᱨᱤᱠ ᱡᱟᱦᱟᱸ ᱚᱱᱠᱟ ᱛᱟᱦᱮᱱ ᱛᱟᱹᱠᱩ ᱜᱮᱭᱟ ᱚᱱᱟ ᱠᱷᱟᱹᱛᱤᱨ ᱛᱮᱦᱚᱸ ᱟᱭᱢᱟ ᱟ ᱢᱟᱹᱭ ᱵᱟᱹᱵᱩ ᱛᱚᱠᱚ ᱯᱟᱲᱦᱟᱜ ᱥᱟᱱᱟ ᱠᱩᱜᱮᱟ, ᱢᱮᱱ ᱠᱤᱪᱷᱩ ᱢᱮᱱᱟᱜ ᱠᱚᱜᱮᱭᱟ ᱟᱫᱚ ᱥᱚᱝᱥᱟᱨ ᱨᱮᱱᱟᱜ ᱪᱟᱯ ᱪᱟᱯ ᱛᱮᱦᱚᱸ ᱵᱟᱯᱞᱟ ᱦᱩᱭᱩᱜ ᱛᱟᱹᱠᱩᱣᱟ ᱦᱳᱭ ᱥᱮ ᱜᱚᱝᱠᱮ ᱱᱚᱣᱟ ᱠᱚᱫᱚ ᱢᱟᱱᱮ ᱟᱸᱡᱚᱢ ᱵᱟᱲᱟᱣ ᱠᱟᱜ
ᱦᱮᱸ ᱦᱮᱸ ᱾
ᱦᱚᱭ ᱦᱚᱭ ᱾ ᱛᱚ ᱚᱱᱠᱟ ᱠᱮ ᱟᱯᱮ ᱟᱥᱮ ᱯᱟᱥᱮ ᱥᱮ ᱟᱯᱮ ᱟᱹᱛᱩ ᱠᱚᱨᱮ ᱱᱚᱝᱠᱟᱱ ᱡᱤᱱᱤᱥ ᱜᱷᱚᱴᱟᱣ ᱟᱠᱟᱱᱟ ᱡᱮ ᱱᱚᱝᱠᱟ?
ᱵᱟᱝᱜᱮ ᱟᱹᱛᱩ ᱴᱚᱞᱟ ᱯᱟᱲᱟ ᱠᱚᱨᱮ ᱫᱚ ᱚᱱᱠᱟ ᱫᱚ ᱵᱟᱝ ᱜᱷᱚᱴᱟᱜ ᱠᱟᱱᱟ ᱵᱚᱨᱛᱚᱢᱟᱱ ᱨᱮᱫᱚ ᱾ ᱱᱤᱭᱟᱹ ᱠᱚᱫᱤᱱ ᱵᱷᱤᱛᱨᱤ ᱨᱮ ᱫᱚ ᱵᱟᱝ ᱜᱷᱚᱴᱟᱣ ᱟᱠᱟᱱᱟ ᱡᱟᱦᱟᱸ ᱞᱤᱧ ᱞᱟᱹᱭ ᱦᱚᱪᱚᱭ ᱮᱫᱟ ᱟᱨ ᱪᱮᱫ ᱱᱚᱝᱠᱟᱱ ᱜᱷᱚᱴᱟᱣ ᱫᱚ ᱜᱷᱚᱴᱟᱜ ᱠᱟᱱ ᱜᱮᱭᱟ ᱾ ᱯᱟᱥᱟ ᱯᱟᱹᱥᱤ ᱨᱮᱫᱚ
ᱦᱚᱭ ᱦᱚᱭ, ᱦᱚᱭ ᱜᱚᱝᱠᱮ ᱦᱚᱭ ᱦᱚᱭ ᱾ ᱟᱻ ᱟᱫᱚ ᱱᱚᱝᱠᱟ ᱜᱮ ᱵᱚᱞᱮ ᱾ ᱟᱻ ᱟᱫᱚ ᱧᱮᱞ ᱧᱟᱢᱚᱜ ᱜᱮᱭᱟ ᱱᱚᱝ ᱠᱟ ᱥᱚᱢᱟᱡ ᱵᱤᱨᱩᱫᱷᱤ ᱦᱚᱲ ᱫᱚ ᱟᱭᱢᱟ ᱦᱚᱲ ᱜᱤ ᱠᱚ ᱛᱟᱦᱮᱱᱟ ᱥᱮ ᱚᱱᱠᱟᱱ ᱦᱚᱲ ᱨᱤᱴᱷᱟ ᱨᱤᱴᱤᱷᱤ ᱦᱚᱲ ᱫᱚᱠᱚ ᱛᱟᱦᱮᱱ ᱜᱮᱭᱟ ᱾ ᱟᱻ ᱛᱚ ᱚᱱᱟ ᱠᱚᱫᱚ ᱥᱟᱵ ᱠᱟᱜ ᱵᱮᱱ ᱡᱩᱫᱤ ᱡᱟᱦᱟᱸᱭ ᱢᱤᱫᱴᱮᱱ ᱟᱻ ᱠᱤᱥᱟᱹᱬ ᱦᱚᱲᱮ ᱛᱟᱦᱮᱱ ᱠ ᱠᱷᱟᱱ ᱥᱮ ᱚᱱᱠᱟᱱ ᱡᱟᱦᱟᱸᱭ ᱵᱟᱲᱟᱭ ᱜᱮᱭᱟᱵᱚᱱ ᱡᱮ ᱦᱟᱹᱛᱤ ᱡᱩᱫᱤ ᱮ ᱨᱟᱥᱛᱟ ᱨᱟᱥᱛᱟ ᱛᱮ ᱪᱟᱞᱟᱣ ᱞᱮᱱᱠᱷᱟᱱ ᱟᱥᱮ ᱯᱟᱥᱮ ᱨᱟᱥᱛᱟ ᱛᱮᱫᱚ ᱥᱮᱛᱟ ᱫᱚᱠᱚ ᱵᱷᱩᱜᱽ ᱜᱮᱭᱟ ᱦᱳᱭ ᱥᱮ ᱜᱚᱝᱠᱮ ᱾
ᱮᱠᱫᱚᱢ ᱮᱠᱫᱚᱢ ᱡᱚᱛᱷᱟᱛ ᱠᱟᱛᱷᱟ ᱵᱤᱱ ᱞᱟᱹᱭ ᱠᱮᱫᱟ ᱾
ᱦᱳᱭ ᱦᱳᱭ ᱛᱚ ᱱᱚᱝᱠᱟ ᱜᱤ ᱮᱻ ᱵᱚᱞᱮ ᱦᱚᱲ ᱠᱚ ᱵᱷᱩᱜ ᱢᱟᱱᱮ ᱥᱮᱛᱟ ᱠᱚ ᱵᱷᱩᱜᱽ ᱨᱮᱦᱚ ᱟᱫᱚᱢ ᱪᱮᱠᱟᱭᱟ ᱦᱟᱹᱛᱤ ᱫᱚ ᱛᱟᱲᱟᱢ ᱟᱭᱟᱜ ᱨᱟᱥᱛᱟ ᱛᱮᱜᱮ ᱛᱟᱲᱟᱢ ᱤᱫᱤᱭᱟ ᱥᱮ ᱜᱚᱝᱠᱮ ᱪᱮᱫ ᱵᱮᱱ ᱢᱮᱱ ᱮᱫᱟ ᱾
ᱮᱠᱫᱚᱢ ᱮᱠᱫᱚᱢ ᱱᱚᱣᱟ ᱜᱮᱛᱚ ᱥᱚᱴᱷᱤᱠ ᱟᱹᱰᱤ ᱱᱟᱯᱟᱭ ᱩᱭᱦᱟᱹᱨ ᱵᱷᱟᱵᱽᱱᱟ ᱛᱟᱵᱤᱱ ᱾ ᱟᱨ ᱥᱟᱶᱛᱮ ᱜᱚᱝᱠᱮ ᱞᱤᱧ ᱞᱟᱹᱭ ᱛᱚᱨᱟᱭᱟ ᱡᱮ ᱛᱤᱨᱤᱥᱮ ᱡᱩᱱ ᱢᱟ ᱯᱚᱞᱚᱢ ᱮᱱᱟ ᱦᱮᱸᱥᱮ, ᱟᱫᱚ ᱦᱩᱞ ᱢᱟᱦᱟ ᱠᱚᱫᱚ ᱚᱠᱟ ᱞᱮᱠᱟ ᱯᱮ ᱢᱟᱱᱟᱣ ᱠᱮᱫᱟ ᱟᱯᱮ ᱚᱱᱛᱮ ᱫᱚ?
ᱦᱳᱭ ᱦᱳᱭ ᱾ ᱦᱳᱭ ᱟᱫᱚ ᱛᱤᱨᱤᱥᱮ ᱡᱩᱱ ᱫᱚ ᱜᱚᱝᱠᱮ ᱤᱧ ᱫᱚ ᱚᱲᱟᱜ ᱥᱮᱜ ᱜᱤᱧ ᱪᱟᱞᱟᱣ ᱞᱮᱱᱟ ᱥᱮ ᱟᱹᱛᱩ ᱨᱮᱱ ᱥᱮᱜ ᱜᱤᱧ ᱪᱟᱞᱟᱣ ᱞᱮᱱᱟ, ᱛᱚ ᱚᱱᱟ ᱟᱞᱮ ᱟᱹᱛᱩ ᱨᱮᱱ ᱫᱚ ᱠᱮᱥᱤᱭᱟᱲ ᱫᱚ ᱤᱧ ᱜᱮ ᱠᱟᱹᱱᱟᱹᱧ ᱛᱚ ᱾ ᱢᱮᱱ ᱫᱚ ᱴᱟᱠᱟ ᱯᱚᱭᱥᱟ ᱨᱮᱱᱟᱜ ᱤᱧ ᱜᱮᱧ ᱧᱮᱞᱟ ᱢᱮᱱᱫᱚ ᱤᱧ ᱧᱮᱞ ᱵᱚᱞᱛᱮ ᱢᱟᱱᱮ ᱤᱧ ᱵᱟᱵᱟᱭ ᱧᱮᱞᱮᱜ ᱠᱟᱱ ᱛᱟᱦᱮᱱᱟ ᱞᱟᱦᱟᱛᱮ ᱟᱫᱚ ᱱᱤᱛ ᱚᱠᱛᱚ ᱤᱧ ᱵᱚ ᱫᱚ ᱨᱤᱴᱟᱨᱢᱮᱱᱴ ᱮ ᱦᱟᱛᱟᱣ ᱠᱟᱫᱟ ᱤᱧ ᱱᱤᱛᱚᱜ ᱫᱚ ᱤᱧ ᱧᱮᱞᱟ ᱥᱮ ᱤᱧ ᱵᱚᱵᱟ ᱵᱟᱱᱟ ᱦᱚ ᱵᱟᱱᱟ ᱦᱚᱲ ᱜᱤ ᱦᱤᱥᱟᱹᱵ ᱯᱚᱛᱨᱚ ᱫᱚ ᱟᱞᱤᱧ ᱜᱤᱞᱤᱧ ᱧᱮᱞᱟ ᱠᱞᱟᱵᱽ ᱨᱮᱱᱟᱜ ᱫᱚ᱾ ᱛᱚ ᱱᱚᱝᱠᱟ ᱦᱩᱭᱱᱟ ᱢᱟᱱᱮ ᱟᱞᱮ ᱫᱚ ᱟᱹᱰᱤ ᱱᱟᱯᱟᱭ ᱜᱮᱞᱮ ᱦᱩᱭ ᱪᱚ ᱠᱮᱫᱟ ᱟᱭᱢᱟ ᱨᱚᱠᱚᱢ ᱱᱟᱱᱟ ᱨᱚᱠᱚᱢ ᱯᱳᱥᱴ ᱠᱚᱞᱮ ᱦᱩᱭ ᱪᱩ ᱠᱮᱫᱟ ᱤᱱᱟᱹ ᱪᱷᱟᱲᱟ ᱠᱟᱛᱮᱜ ᱩᱸ ᱠᱩᱢ ᱢᱟᱹᱭ ᱵᱟᱵᱩ ᱛᱟᱹᱠᱚ ᱢᱟ ᱥᱯᱳᱨᱴᱥ ᱠᱚᱞᱮ ᱦᱩᱭ ᱪᱚ ᱠᱮ ᱤᱱᱟᱹ ᱪᱷᱟᱰᱟ ᱠᱟᱛᱮᱫ ᱮ ᱡᱩᱫᱤ ᱱᱩᱠᱩ ᱵᱟᱵᱟ ᱛᱟᱹᱠᱩ ᱵᱟᱵᱟ ᱛᱟᱹᱠᱩᱣᱟ ᱟᱞᱮ ᱦᱩᱭ‌ ᱪᱩ ᱠᱮᱫᱟ ᱱᱚᱝᱠᱟ ᱵᱟᱵᱮᱨ ᱚᱨ ᱛᱟᱯᱚᱨᱮ ᱵᱷᱮᱡᱟ ᱛᱩᱧ ᱟᱨ ᱜᱚᱜᱚ ᱜᱚᱜᱚ ᱛᱟᱹᱠᱩ ᱞᱟᱹᱜᱤᱫ ᱛᱟᱦᱮᱸ ᱠᱟᱱᱟ ᱥᱮ ᱢᱟᱹᱭ ᱵᱤᱴᱤ ᱛᱟᱹᱠᱩ ᱞᱟᱹᱜᱤᱫ ᱛᱟᱦᱮᱸ ᱠᱟᱱᱟ ᱠᱱᱟ ᱚᱱᱠᱩᱣᱟᱜ ᱢᱤᱡᱤᱠᱮᱞ ᱪᱮᱭᱟᱨ ᱯᱟᱛᱲᱟ ᱯᱟᱴᱤ ᱥᱮᱨᱤᱧ ᱨᱮᱭᱟᱜ ᱠᱚᱢᱯᱤᱴᱤᱥᱮᱱ ᱟ ᱛᱟᱨᱯᱚᱨᱮ ᱚᱱᱟ ᱴᱷᱤᱞᱤ ᱫᱤᱯᱤᱞ ᱠᱟᱛᱮᱜ ᱫᱟᱹᱲ ᱟᱨ ᱛᱟᱨᱯᱚᱨ ᱮ ᱠᱩᱭᱤᱪᱷ ᱚ ᱛᱟᱨᱯᱚᱨᱮ ᱱᱚᱝᱠᱟ ᱟᱨᱠ ᱠᱤ ᱱᱟᱱᱟ ᱨᱚᱠᱚᱢ ᱟᱨᱚᱞᱮ ᱫᱚᱦᱚ ᱞᱮᱫᱟ ᱛᱟᱨᱯᱚᱨᱮ ᱵᱟᱵᱟ ᱵᱟᱵᱟ ᱛᱟᱹᱠᱩ ᱞᱟᱹᱜᱤᱫ ᱦᱚᱸ ᱛᱟᱦᱮᱸ ᱠᱟᱱᱟ ᱛᱟᱹᱨᱤᱭᱳ ᱚᱨᱚᱝ ᱟᱨ ᱮᱥᱠᱟᱨ ᱥᱮᱨᱮᱧ ᱨᱮᱭᱟᱜ ᱠᱚᱢᱯᱤᱴᱤᱥᱚᱱ ᱢᱟᱱᱮ ᱱᱚᱜᱚ ᱱᱝᱚᱠᱟ ᱠᱤᱪᱷᱩ ᱠᱤᱷᱩᱞ ᱞᱮ ᱫᱚᱦᱚ ᱞᱮᱫᱟ ᱟᱨ ᱯᱨᱟᱭᱤᱡᱽ ᱦᱤᱥᱟᱹᱵ ᱫᱚ ᱛᱟᱦᱮᱸ ᱠᱟᱱᱟ ᱡᱮ ᱜᱚᱝᱠᱮ ᱮ ᱠᱚᱲᱟ ᱠᱚ ᱞᱟᱹᱜᱤᱫ ᱫᱚ ᱯᱟᱹᱧᱪᱤ ᱫᱷᱩᱛ ᱛᱤ ᱟᱨ ᱠᱩᱲᱤ ᱠᱩ ᱞᱟᱹᱜᱤᱫ ᱫᱚ ᱯᱟᱹᱧᱪᱤ ᱥᱟᱹᱲᱤ
ᱵᱟ ᱛᱟᱦᱚᱞᱮ ᱢᱟ ᱟᱹᱰᱤ ᱡᱟᱠ ᱡᱚᱢᱚᱠ ᱛᱮᱜᱮ ᱯᱮ ᱢᱟᱱᱟᱣ ᱞᱮᱫᱟ ᱦᱩᱞ ᱢᱟᱦᱟ ᱫᱚ?
ᱦᱳᱭ ᱦᱳᱭ ᱜᱚᱝᱠᱮ ᱦᱳᱭ ᱦᱳᱭ
ᱟᱞᱮᱥᱮᱱ ᱫᱚ ᱜᱚᱝᱠᱮ ᱥᱟᱨᱟᱫᱤᱱ ᱥᱮᱛᱟᱜ ᱠᱷᱚᱱᱟᱜ ᱟᱹᱭᱩᱵ ᱫᱷᱟᱹᱨᱤᱡ ᱜᱟᱞᱚᱪ ᱟᱠᱷᱲᱟ ᱛᱟᱞᱟ ᱛᱮᱜᱞᱮ ᱢᱟᱱᱟᱣ ᱟᱠᱟᱫᱟ ᱟᱨ ᱨᱮᱞᱤᱤ ᱠᱚ ᱦᱩᱭ ᱵᱟᱲᱟ ᱞᱮᱱᱟ ᱦᱮᱸᱥᱮ
ᱦᱳᱭ ᱦᱳᱭ ᱟᱫᱚ ᱜᱚᱝᱠᱮ ᱟᱞᱮ ᱯᱟᱥᱮ ᱟᱛᱩ ᱨᱮᱱ ᱩᱱᱠᱩ ᱨᱮᱞᱤ ᱮ ᱨᱮᱞᱤ ᱠᱚ ᱦᱩᱭ ᱩᱪᱚ ᱞᱮᱫᱟ ᱠᱚᱨᱟᱣ ᱚᱪᱚ ᱞᱮᱫᱟ ᱛᱚ ᱟᱫᱚ ᱚᱱᱟ ᱠᱷᱟᱹᱛᱤᱨ ᱟᱞᱮ ᱫᱚ ᱵᱟᱞᱮ ᱨᱮᱞᱤ ᱞᱮᱫᱟ ᱵᱟᱝᱠᱷᱟᱡ ᱢᱤᱫᱴᱮᱱ ᱡᱤᱱᱤᱥ ᱜᱮ ᱮ ᱟᱥᱮ ᱯᱟᱥᱮ ᱟᱛᱩ ᱞᱮᱱᱠᱷᱟᱱ ᱦᱩᱭ ᱞᱮᱱᱠᱷᱟᱱ ᱫᱚ ᱛᱷᱚᱲᱟ ᱢᱟᱱᱮ ᱥᱟᱵ ᱠᱟᱜ ᱢᱮ ᱟᱞᱮ ᱦᱚᱸᱞᱮ ᱨᱮᱞᱤᱭᱮᱫᱟ ᱩᱱᱠᱩ ᱞᱮ ᱨᱮᱞᱤᱭᱮᱫᱟ ᱟᱫᱚ ᱚᱱᱟ ᱫᱚ ᱢᱤᱴᱮᱱ ᱡᱩᱫᱟᱹ ᱧᱚᱜ ᱜᱮ ᱵᱩᱡᱷᱟᱹᱜ ᱠᱟᱱᱟ ᱛᱟᱨ ᱛᱮᱠᱮ ᱮᱠᱴᱩ ᱟᱞᱮ ᱡᱩᱫᱟᱹ ᱧᱚᱜ ᱞᱮ ᱠᱚᱟᱣ ᱞᱮᱠᱷᱟᱱ ᱵᱷᱟᱜᱤ ᱦᱩᱭᱩᱜᱼᱟ ᱦᱮᱥᱮ ᱜᱚᱝᱠᱮ
ᱮᱠᱫᱚᱢ ᱮᱠᱫᱚᱢ ᱢᱚᱴᱟᱢᱩᱴᱤ ᱢᱟᱱᱟᱣ ᱞᱮᱠᱷᱟᱱ ᱜᱮ ᱠᱟᱛᱷᱟ ᱫᱚ ᱡᱮᱦᱮᱛᱩ ᱦᱩᱞᱜᱟᱹᱨᱭᱟᱹ ᱠᱚᱣᱟᱜ ᱫᱤᱱ ᱠᱟᱱᱟ ᱚᱱᱟ ᱫᱚ ᱢᱟᱭᱟᱢ ᱠᱚᱠᱚ ᱞᱤᱸᱡᱤ ᱞᱮᱱᱟ ᱠᱚ ᱥᱤᱫᱩ, ᱠᱟᱹᱱᱩ, ᱯᱷᱩᱞᱟᱹ, ᱡᱟᱱᱚ ᱠᱚ ᱥᱟᱣ ᱟᱵᱚ ᱥᱟᱱᱛᱟᱲ ᱠᱷᱟᱹᱛᱤᱨ ᱜᱮᱛᱚ ᱠᱚ ᱢᱟᱭᱟᱢ ᱠᱚ ᱞᱸᱤᱡᱤ ᱞᱮᱱᱟ ᱩᱱ ᱫᱚ ᱢᱟᱱᱟᱣ ᱟᱱᱟᱜ ᱫᱤᱱ ᱠᱟᱱᱟ ᱢᱟᱱᱟᱣ ᱛᱮᱜᱮ ᱞᱟᱹᱠᱛᱤ ᱟ ᱟᱹᱰᱤᱜᱟᱱ
ᱦᱳᱭ ᱦᱳᱭ ᱦᱳᱭ ᱜᱚᱝᱠᱮ ᱱᱚᱣᱟ ᱫᱚ ᱟᱹᱰᱤ ᱱᱟᱯᱟᱭ ᱠᱟᱛᱷᱟ ᱜᱮ ᱠᱟᱱᱟ᱾ ᱟᱫᱚ ᱱᱚᱝᱠᱟ ᱟᱫᱚ ᱧᱮᱞᱚᱜ ᱠᱟᱱ ᱜᱮᱭᱟ ᱥᱩᱫᱩ ᱟᱵᱚᱨᱮᱱ ᱥᱤᱫᱩ ᱠᱟᱱᱩ ᱥᱮ ᱯᱷᱩᱞᱳ ᱡᱷᱟᱱᱚ ᱡᱟᱦᱟᱸᱭ ᱵᱚᱱ ᱢᱮᱱ ᱠᱮᱜᱼᱟ ᱚᱱᱠᱟ ᱪᱷᱟᱲᱟ ᱠᱟᱛᱮᱜ ᱟᱵᱚᱨᱮᱱ ᱟᱭᱢᱟ ᱚᱱᱠᱟ ᱤᱭᱟᱹ ᱠᱚ ᱛᱟᱦᱮᱸ ᱠᱟᱱᱟ ᱵᱚᱞᱮ ᱱᱮᱛᱟ ᱱᱮᱛᱟ ᱢᱮᱱᱛᱮᱫᱚ ᱩᱱᱠᱩ ᱯᱷᱤᱨᱤᱰᱚᱢ ᱯᱷᱟᱭᱴᱟᱨ ᱡᱟᱦᱟᱸᱭ ᱠᱚ ᱛᱟᱦᱮᱸ ᱠᱟᱱᱟ ᱩᱱᱠᱩ ᱦᱚᱸ ᱟᱹᱰᱤ ᱢᱟᱱᱮ ᱩᱱᱠᱩ ᱫᱚ ᱞᱟᱦᱟ ᱠᱷᱚᱡ ᱠᱚ ᱩᱭᱦᱟᱹᱨ ᱵᱷᱟᱵᱽᱱᱟ ᱫᱟᱲᱮᱣᱟᱜ ᱠᱟᱱ ᱛᱟᱦᱮᱱᱟ ᱢᱮᱱᱫᱚ ᱱᱚᱝᱠᱟ ᱦᱚᱸ ᱛᱟᱭᱚᱢ ᱫᱟᱨᱟᱢ ᱦᱩᱭᱩᱜᱼᱟ ᱚᱱᱟ ᱠᱷᱟᱹᱛᱤᱨ ᱛᱮᱜᱮ ᱟᱵᱚ ᱞᱟᱹᱜᱤᱫ ᱟᱵᱚ ᱥᱚᱪᱮᱛᱚᱱ ᱞᱟᱹᱜᱤᱫ ᱟᱭᱢᱟ ᱨᱚᱠᱚᱢ ᱠᱟᱛᱷᱟ ᱠᱚ ᱢᱮᱱᱮᱫ ᱠᱟᱱ ᱛᱟᱦᱮᱱᱟ᱾ ᱛᱚ ᱚᱱᱟ ᱠᱩ ᱩᱱᱠᱩᱨᱟᱜ ᱠᱟᱛᱷᱟ ᱢᱮᱱᱠᱷᱟᱱ ᱩᱱᱠᱩ ᱟᱵᱚ ᱛᱟᱞᱟ ᱨᱮᱦᱚᱸ ᱮᱢᱚᱱ ᱮᱢᱚᱱ ᱦᱚᱲ ᱢᱮᱱᱟᱜ ᱠᱚᱣᱟ ᱮ ᱡᱟᱦᱟᱸᱭ ᱫᱚ ᱵᱟᱠᱚ ᱢᱮᱛᱟ ᱠᱚᱣᱟ ᱡᱮ ᱛᱩᱭᱩ ᱞᱮᱠᱟᱱ ᱦᱚᱲ ᱡᱟᱦᱟᱸᱭ ᱫᱚ ᱥᱟᱢᱟᱝ ᱨᱮ ᱢᱤᱫ ᱨᱚᱠᱚᱢ ᱛᱟᱭᱚᱢ ᱨᱮ ᱢᱤᱫ ᱨᱚᱠᱚᱢ ᱛᱚ ᱩᱱᱠᱤ ᱩᱱ ᱩᱱᱠᱩ ᱦᱚᱸ ᱥᱟᱵ ᱠᱟᱜ ᱢᱮ ᱵᱤᱨ ᱵᱟᱹᱡᱟᱹᱞ ᱥᱮ ᱚᱱᱟ ᱪᱷᱟᱲᱟ ᱠᱟᱛᱮᱫ ᱵᱚᱱ ᱧᱮᱞᱮᱭᱟ ᱵᱟᱵᱟ ᱛᱤᱞᱠᱟᱹ ᱢᱟᱡᱷᱤ ᱢᱟᱱᱮ ᱩᱱᱠᱤᱱ ᱩᱱᱠᱩ ᱠᱚ ᱩᱠᱩ ᱞᱮᱱᱟ ᱢᱮᱱᱠᱷᱟᱱ ᱩᱱᱠᱩ ᱩᱱᱠᱩᱣᱟᱜ ᱠᱤᱪᱷᱩ ᱴᱟᱠᱟ ᱞᱟᱹᱜᱤᱫ ᱥᱮ ᱴᱟᱠᱟ ᱞᱳᱵᱷᱛᱮ ᱩᱱᱠᱩ ᱠᱚ ᱞᱟᱹᱭ ᱥᱚᱫᱚᱨ ᱞᱮᱫ ᱠᱚᱣᱟ ᱛᱚ ᱱᱚᱣᱟ ᱫᱚ ᱜᱚᱝᱠᱮ ᱢᱤᱫᱴᱮᱱ ᱟᱹᱰᱤ ᱵᱟᱡᱮ ᱡᱤᱱᱤᱥ ᱡᱮᱦᱮᱛᱩ ᱟᱵᱚ ᱨᱮ ᱠᱚ ᱞᱟᱹᱲᱦᱟᱹᱭ ᱠᱟᱱ ᱛᱟᱦᱮᱱᱟ ᱩᱱᱠᱩ ᱦᱚᱸ ᱥᱮ ᱜᱚᱝᱠᱮ ᱪᱮᱫ ᱵᱮᱱ ᱢᱮᱱᱫᱟ?
ᱮᱠᱫᱚᱢ ᱮᱠᱫᱚᱢ ᱱᱮᱛᱟᱨ ᱦᱚᱸ ᱢᱮᱱᱟᱜ ᱠᱚᱜᱮᱭᱟ ᱚᱱᱠᱟᱱ ᱦᱚᱲ ᱫᱚ᱾ ᱟᱫᱚ ᱡᱷᱚᱛᱚ ᱦᱚᱲ ᱢᱟ ᱵᱟᱠᱚ ᱥᱚᱢᱟᱱᱟ ᱜᱚᱝᱠᱮ ᱟᱫᱚ ᱡᱟᱦᱟᱸᱭ ᱫᱚ ᱵᱷᱟᱜᱤ ᱪᱤᱱᱛᱟᱹ ᱵᱷᱟᱵᱱᱟ ᱵᱷᱟᱜᱤ ᱩᱭᱦᱟᱹᱨ ᱵᱷᱟᱵᱽᱱᱟ ᱢᱮᱱᱟᱜ ᱛᱟᱠᱚᱣᱟ ᱩᱱᱠᱩ ᱫᱚ ᱵᱷᱟᱜᱤ ᱜᱮᱠᱚ ᱠᱟᱹᱢᱤᱭᱟᱠᱚ᱾ ᱡᱟᱦᱟᱸᱭ ᱫᱚ ᱚᱝᱠᱟ ᱪᱩᱜᱽᱞᱤ ᱥᱟᱱᱟ ᱠᱚᱣᱟ ᱩᱝᱠᱩ ᱫᱚ ᱚᱱᱟ ᱜᱮᱠᱚ ᱛᱟᱨ ᱯᱚᱨ ᱠᱟᱹᱢᱤ ᱦᱮᱸ ᱥᱮ, ᱥᱟᱶᱛᱟᱨᱮ ᱡᱷᱚᱛᱚ ᱨᱚᱠᱚᱢ ᱦᱚᱲ ᱠᱚ ᱛᱟᱦᱮᱱᱟ ᱛᱚ, ᱡᱷᱚᱛᱚ ᱨᱚᱠᱚᱢ ᱦᱚᱲ ᱤᱫᱤ ᱠᱟᱛᱮᱜ ᱜᱮ ᱪᱟᱞᱟᱣ ᱦᱩᱭᱩᱜ-ᱟ᱾
ᱦᱳᱭ ᱜᱚᱝᱠᱮ, ᱦᱳᱭ ᱦᱳᱭ᱾ ᱜᱚᱝᱠᱮ ᱟᱞᱟᱝᱟᱜ ᱜᱟᱞᱢᱟᱨᱟᱣ ᱦᱚᱸ ᱛᱟᱦᱞᱮ ᱱᱚᱝᱠᱮ, ᱛᱟᱦᱞᱮ ᱥᱚᱢᱚᱭ ᱦᱚᱸ ᱢᱩᱪᱟᱹᱫ ᱮᱱ ᱛᱟᱞᱟᱝᱟ᱾
ᱦᱮᱸ, ᱦᱮᱸ ᱦᱮᱸ ᱡᱚᱦᱟᱨ ᱜᱮ᱾